ᱢᱮᱱᱫᱟᱹᱧ ᱟᱸᱡᱚᱢᱚᱜ ᱠᱟᱱᱟ?
ᱟᱸᱡᱚᱢᱚᱜ ᱠᱟᱱᱟ ᱡᱚᱦᱟᱨ ᱜᱮ᱾
ᱦᱮᱸ ᱡᱚᱦᱟᱨ ᱜᱮ᱾
ᱞᱟᱹᱭᱢᱮ ᱪᱮᱫ ᱠᱷᱚᱵᱚᱨ ᱠᱚ ᱪᱮᱫ ᱞᱮᱠᱟ ᱫᱚ?
ᱦᱮᱸ ᱢᱮᱱᱫᱤᱧ ᱪᱮᱫ ᱠᱚᱢ ᱪᱤᱠᱟᱹ ᱵᱟᱲᱟᱭᱫᱟ?
ᱪᱤᱠᱟᱹ ᱜᱮ ᱵᱟᱝ ᱫᱩᱲᱩᱵ ᱠᱟᱹᱱᱟᱹᱧ ᱡᱚᱢ ᱵᱟᱲᱟ ᱠᱟᱛᱮᱫ᱾
ᱟᱢᱜᱮ ᱪᱮᱫ ᱠᱚᱢ ᱪᱤᱠᱟᱹᱭᱮᱫᱟ ᱟᱨ ᱦᱚᱭ ᱫᱟᱜ ᱪᱮᱫ ᱞᱮᱠᱟ ᱟᱯᱮ ᱥᱮᱫ?
ᱦᱚᱭ ᱫᱟᱜ ᱛᱮᱦᱤᱧ ᱢᱟ ᱦᱚᱭ ᱫᱟᱜ ᱟᱫᱚ ᱦᱚᱭ ᱫᱚ ᱵᱟᱭ ᱦᱚᱭ ᱠᱟᱫᱟ ᱢᱮᱱᱠᱷᱟᱱ ᱡᱳᱨ ᱜᱮ ᱫᱟᱜ ᱠᱟᱫᱟᱭ᱾ ᱟᱫᱚ ᱠᱷᱟᱱ ᱠᱚᱦᱚᱸ ᱵᱟᱹᱛᱤ ᱠᱚ ᱵᱟᱝ ᱛᱟᱦᱮᱸ ᱞᱮᱱᱟ ᱛᱚ᱾
ᱟᱨ ᱦᱩᱰᱩᱨ ᱫᱚ ᱦᱩᱰᱩᱨᱮᱜ ᱛᱟᱦᱮᱱᱟᱭ ᱥᱮ ᱵᱟᱝ ᱥᱮ ᱠᱷᱟᱹᱞᱤ ᱫᱟᱜᱮᱜ ᱛᱮᱦᱮᱸᱜᱼᱮ?
ᱵᱟᱝ ᱵᱟᱝ ᱦᱩᱰᱩᱨ ᱠᱟᱫᱟᱭ ᱦᱩᱰᱩᱨ ᱠᱟᱫᱟᱭ ᱟᱫᱚ ᱚᱱᱟ ᱛᱮ ᱠᱟᱨᱮᱱ ᱠᱚ ᱠᱚ ᱤᱭᱟᱹ ᱵᱚᱱᱫᱚ ᱞᱮᱫᱟ, ᱟᱫᱚ ᱱᱮᱜᱼᱮ ᱦᱮᱡ ᱠᱟᱱᱟ᱾
ᱟᱪᱪᱷᱟ ᱛᱟᱦᱚᱞᱮ ᱡᱚᱢ ᱵᱟᱲᱟ ᱦᱩᱭᱱᱟ ᱥᱮ ᱵᱟᱝ?
ᱡᱚᱢ ᱵᱟᱲᱟ ᱫᱚ ᱟᱹᱣᱨᱤ ᱦᱩᱭᱩᱜᱼᱟ, ᱟᱨ ᱞᱟᱡ ᱨᱮᱫᱚ ᱪᱩᱴᱭᱟᱹ ᱠᱚ ᱫᱚᱱ ᱵᱟᱲᱟᱭᱫᱟ ᱫᱟᱠᱟ ᱫᱚᱢᱮ ᱨᱮᱸᱜᱮᱡ ᱠᱟᱱᱟ᱾
ᱦᱮᱸ ᱟᱫᱚ ᱪᱤᱠᱟᱭᱟᱢ ᱵᱟᱦᱨᱮ ᱨᱮ ᱛᱟᱦᱮᱸ ᱞᱮᱱ ᱠᱷᱟᱱ ᱥᱮ ᱪᱮᱜ ᱦᱮᱸ ᱚᱝᱠᱟ ᱫᱚ ᱦᱩᱭᱩᱜ ᱜᱮᱭᱟ ᱚᱦᱚᱢ ᱞᱟᱹᱭ ᱠᱮᱭᱟ ᱚᱱᱟ ᱫᱚ᱾ ᱛᱟᱦᱚᱞᱮ ᱨᱮᱴᱚ ᱠᱚ
ᱢᱮᱱ
ᱥᱮᱨᱮᱧ ᱫᱟᱠᱚ ᱪᱮᱫ ᱞᱮᱠᱟ?
ᱨᱮᱴᱚ ᱠᱚᱫᱚ ᱠᱚ ᱨᱟᱜ ᱵᱟᱲᱟᱭᱮᱜ ᱜᱮᱭᱟ ᱵᱟᱹᱢ ᱨᱮᱴᱚ ᱠᱚᱠᱚ ᱥᱤᱨᱤᱧᱮᱜ ᱜᱮᱭᱟ ᱨᱮᱴᱚᱣᱟᱜ ᱫᱚ ᱪᱮᱫ ᱛᱟᱠᱚ ᱠᱟᱹᱢᱤ ᱩᱝᱠᱩ ᱫᱚ ᱫᱟᱜ ᱞᱮᱠᱷᱟᱡ ᱜᱮ ᱟᱠᱚ ᱨᱟᱹᱥᱠᱟᱹ ᱠᱚ ᱵᱩᱡᱟ ᱟᱫᱚ ᱥᱮᱨᱮᱧ ᱵᱟᱲᱟ ᱡᱚᱱᱚᱜ ᱠᱟᱱᱟ ᱠᱚ᱾
ᱚᱱᱟ ᱫᱚ ᱨᱮᱴᱚ ᱠᱚᱣᱟᱜ ᱜᱮᱛᱚ ᱫᱤᱱ ᱠᱟᱱᱟ ᱚᱱᱟᱫᱚ ᱦᱮᱸ ᱥᱮ ᱦᱟᱸᱠ ᱠᱩ ᱦᱳ ᱦᱟᱹᱠᱩ ᱫᱟᱜ
ᱦᱮᱸ
ᱧᱟᱢ ᱞᱮᱠᱷᱟᱱ ᱛᱤᱱᱟᱹᱜ ᱪᱮᱨᱦᱟ ᱨᱟᱹᱥᱠᱟᱹ ᱫᱚᱠᱚ ᱪᱷᱤᱞ ᱵᱤᱞᱟᱹᱜᱼᱟ ᱦᱮᱸᱥᱮ ᱟᱨ ᱨᱮᱴᱚ ᱚᱝᱠᱟ ᱜᱮ ᱫᱟᱜᱽ ᱢᱟᱭ ᱟᱹᱰᱤ ᱢᱚᱸᱡᱽ ᱠᱚ ᱵᱩᱡᱷᱟᱹᱣᱟ ᱦᱚᱸ ᱛᱟᱦᱚᱞᱮ ᱠᱷᱟᱱ ᱫᱚ ᱱᱤᱛ ᱫᱚ ᱞᱟᱹᱭᱤᱱ ᱢᱮᱱᱟᱜᱼᱟ᱾
ᱦᱮᱸ ᱞᱟᱭᱤᱱ ᱢᱮᱱᱟᱜᱼᱟ, ᱵᱟᱛᱤ ᱠᱚᱫᱚ ᱡᱩᱞᱩᱜ ᱠᱟᱱ ᱜᱮᱭᱟ᱾
ᱟᱪ ᱪᱷᱟ
ᱢᱮᱱᱫᱟᱹᱧ ᱤᱭᱟᱹ ᱠᱟᱹᱦᱱᱤ
ᱛᱟᱦᱚᱞᱮ ᱛᱮᱦᱮᱧ ᱫᱚ ᱫᱟᱬᱟᱱ ᱠᱚ ᱩᱰᱩᱠ ᱞᱮᱱᱟᱢ ᱥᱮ ᱵᱟᱢ ᱩᱰᱩᱠ ᱞᱮᱱᱟ ᱚᱱᱛᱮ? ᱯᱟᱹᱦᱤᱞ ᱠᱚᱫᱚ ᱫᱚ ᱦᱩᱭᱩᱜ ᱠᱟᱱ᱾ ᱫᱷᱤᱜᱼᱟ ᱟᱨ ᱱᱮᱛᱟᱨᱟᱜ ᱫᱚ ᱵᱩᱡᱷᱟᱹᱣᱮᱜ ᱜᱮᱭᱟ ᱛᱚ ᱱᱮᱛᱟᱨ ᱫᱚ ᱠᱚᱭ ᱞᱟᱹᱭᱟᱢᱟᱭ ᱚᱠᱟᱨᱮ?
ᱨᱚᱲ ᱵᱟᱝ ᱟᱸᱡᱚᱢᱚᱜ ᱠᱟ
ᱱᱤᱡᱮ ᱱᱤᱡᱮ ᱩᱭᱦᱟᱹᱨ ᱫᱚᱦᱚ ᱦᱩᱭᱩᱜ ᱛᱟᱢᱟ ᱦᱮᱸᱥᱮ ᱜᱮᱭᱟ ᱟᱢ ᱫᱚ? ᱮᱱᱤᱠᱟᱹ ᱵᱟᱲᱟᱜᱤᱭᱟ᱾
ᱦᱮᱸ ᱠᱟᱦᱱᱤ ᱠᱚᱧ ᱵᱟᱲᱟᱭ ᱜᱮᱭᱟ, ᱟᱨ ᱟᱢᱜᱮ ᱢᱟ ᱞᱟᱹᱭ ᱛᱟᱞᱟᱝ ᱢᱮ? ᱛᱟᱝ ᱟᱸᱡᱚ ᱢᱟᱹᱧ ᱢᱮ ᱛᱟᱦᱮᱭ
ᱟᱨ ᱠᱟᱹᱦᱱᱤ ᱱᱮᱛᱟᱨ ᱫᱚ ᱚᱱᱚ ᱚᱱᱠᱟᱹᱧ ᱢᱮᱱᱫᱟ ᱤᱭᱟᱹ ᱫᱚ ᱟᱫᱚ ᱱᱮᱛᱮ ᱫᱚ ᱦᱤᱲᱤᱧᱚᱜ ᱠᱟᱱᱟ ᱛᱚ ᱟᱫᱚ ᱚᱠᱚᱭ ᱞᱟᱹᱭᱟᱢᱟᱭ ᱱᱮᱛᱟ ᱞᱟᱦᱟᱛᱮ ᱠᱷᱟᱱ ᱵᱟᱵᱟᱭᱩ ᱜᱚᱲᱚᱢ ᱦᱟᱲᱟᱢ ᱦᱮᱸ ᱢᱟᱢᱟᱭᱩ ᱢᱟᱢᱟ ᱜᱚᱲᱚᱢ ᱚᱱᱟ ᱠᱚᱠᱚ ᱞᱟᱹᱭ ᱵᱟᱲᱟᱭᱮᱫ ᱛᱟᱦᱮᱱᱟ ᱠᱟᱹᱦᱤᱱᱤ ᱠᱚ ᱜᱩᱫᱩᱢ ᱠᱚ ᱦᱮᱸᱥᱮ ᱟᱨ ᱱᱮᱛᱟᱨ ᱫᱚ ᱟᱫᱚ ᱫᱚ ᱡᱮᱦᱮᱛᱩ ᱦᱟᱨᱟ ᱟᱠᱟᱱᱟᱧ ᱟᱫᱚ ᱛᱚᱠᱷᱚᱱ ᱫᱚ ᱦᱟᱨᱟ ᱦᱩᱭ ᱠᱟᱱᱟ ᱦᱮᱸᱥᱮ ᱟᱨ ᱛᱟᱦᱚᱞᱮ ᱠᱷᱟᱱ ᱟᱫᱚ ᱱᱤᱛᱚᱜ ᱫᱚ ᱩᱱᱟᱹᱜ ᱢᱟ ᱫᱚ ᱩᱭᱦᱟᱹᱨ ᱫᱚ ᱵᱟᱹᱱᱩᱜ-ᱟ ᱥᱮ
ᱡᱟᱦᱟᱸ ᱠᱚᱢ ᱵᱟᱲᱟᱭᱟ ᱚᱱᱟ ᱠᱚᱜᱮ
ᱵᱟᱝ ᱟᱢᱟᱜ ᱩᱭᱦᱟᱹᱨ ᱢᱮᱱᱟᱜ ᱢᱮᱱᱟᱜᱼᱟ ᱠᱤ ᱛᱟᱦᱚᱞᱮ ᱞᱟᱹᱭ ᱢᱮ ᱡᱟᱦᱟᱱᱟᱜ ᱜᱮ ᱡᱟᱦᱟᱸᱜᱮ ᱩᱭᱦᱟᱹᱨ ᱦᱮᱜ ᱟᱢ ᱠᱟᱱᱟ
ᱤᱧᱟᱹᱜ ᱩᱞ
ᱚᱱᱟ ᱜᱮ ᱞᱟᱹᱭ ᱵᱷᱤᱭᱩ ᱪᱟᱜ ᱤᱧ ᱡᱟᱦᱟᱸ ᱩᱭᱦᱟᱹᱨ ᱦᱮᱜ ᱟᱹᱱ
ᱤᱧᱟᱹᱜ ᱩᱭᱦᱟᱹᱨ ᱫᱚ ᱪᱮᱫ ᱦᱩᱭ ᱩᱭᱦᱟᱹᱨ ᱫᱚ ᱢᱮᱱᱟᱜ ᱛᱤᱧ ᱜᱮᱭᱟ ᱢᱤᱫᱴᱮᱱ ᱵᱟᱨᱭᱟ ᱟᱫᱚᱧ ᱚᱱᱟᱦᱚᱧ ᱦᱤᱲᱤᱧ ᱫᱟ ᱤᱧᱦᱚᱸ ᱫᱤᱱ ᱫᱤᱱ ᱛᱮ
ᱟᱢ ᱦᱚᱸ ᱞᱟᱹᱭ ᱟᱸᱡᱚᱢᱟᱹᱧ ᱢᱮ ᱤᱧ ᱦᱚᱧ ᱞᱟᱹᱭ ᱟᱸᱡᱚᱢᱟᱢᱟ
ᱛᱳᱭᱳ ᱟᱨ ᱦᱟᱱᱮ ᱤᱭᱟᱹ ᱜᱚᱞᱯ ᱠᱟᱹᱦᱱᱤᱢ ᱵᱟᱲᱟᱭᱟ ᱛᱩᱠᱛᱟᱹ ᱦᱟᱲᱟᱢ ᱟᱨ ᱛᱩᱠᱛᱟᱹ ᱵᱩᱲᱦᱤᱭᱟᱜ
ᱦᱮᱸ ᱚᱱᱟ ᱟᱸᱡᱚᱢ ᱞᱮᱫ ᱛᱮᱦᱮᱱᱤᱧ ᱟᱹᱰᱤ ᱰᱤᱱ ᱟᱫᱚ ᱢᱟ ᱞᱟᱹᱭ ᱢᱮ ᱛᱟᱦᱚᱞᱮ ᱟᱢ
ᱪᱮᱜ ᱠᱟ ᱟᱱᱟ ᱵᱟᱝ ᱩᱱᱤ ᱛᱩᱠᱛᱟᱹ ᱦᱟᱲᱟᱢ ᱟᱨ ᱛᱩᱠᱛᱟᱹ ᱵᱩᱲᱦᱤ ᱫᱚ
ᱦᱩᱸ ᱚᱱᱟ ᱫᱚ ᱤᱧᱤᱧ ᱞᱮᱜ ᱟᱸᱡᱚᱢᱟᱢ ᱠᱟᱱᱟ ᱦᱳᱭ ᱥᱮ ᱦᱮᱸ ᱛᱚ ᱛᱩᱠᱛᱟᱹ ᱦᱟᱲᱟᱢ ᱛᱩᱠᱛᱟᱹ ᱵᱩᱲᱦᱤ ᱠᱤᱱ ᱛᱟᱦᱮᱸ ᱠᱟᱱᱟ ᱦᱮᱸ ᱢᱤᱜ ᱟᱛᱳ ᱨᱮ ᱟᱨ ᱛᱚᱠᱷᱚᱱ ᱛᱩᱠᱛᱟᱹ ᱦᱟᱲᱟᱢ ᱫᱚ ᱫᱤᱱ ᱥᱮᱛᱟᱜ ᱨᱮ ᱱᱟᱦᱮᱞ ᱥᱤᱭᱳᱜᱼᱮ ᱤᱫᱤ ᱠᱮᱫ ᱛᱟᱦᱮᱱᱟ ᱦᱮᱸ ᱵᱟᱲᱜᱮ ᱨᱮ ᱦᱮᱸ ᱟᱨ ᱛᱚᱠᱷᱚᱱ ᱟᱨ ᱛᱩᱠᱛᱟᱹ ᱵᱩᱲᱦᱤ ᱫᱚ ᱟᱨ ᱛᱤᱠᱤᱱ ᱛᱤᱠᱤᱱ ᱡᱚᱠᱷᱚᱱ ᱫᱟᱠᱟ ᱤᱥᱤᱱ ᱦᱳᱭ ᱠᱚᱜᱼᱟ ᱟᱨ ᱛᱚᱠᱷᱚᱱ ᱫᱟᱠᱟᱭ ᱤᱫᱤ ᱠᱮᱫ ᱛᱟᱦᱮᱱᱟ ᱟᱨ ᱟᱨ ᱛᱚᱠᱷᱚᱱ ᱚᱸᱰᱮ ᱢᱮᱫᱴᱟᱝ ᱛᱳᱭᱳᱭ ᱛᱟᱦᱮᱸ ᱠᱟᱱᱟᱭ ᱦᱮᱸ ᱟᱫᱚ ᱩᱱᱤ ᱛᱳᱭᱳ ᱢᱤᱜ ᱟᱫᱚ ᱫᱤᱱᱜᱮ ᱧᱮᱞᱮᱭᱟᱭ ᱡᱮ ᱩᱱᱤ ᱛᱩᱠᱛᱟᱹ ᱵᱩᱲᱦᱤ ᱫᱚ ᱫᱤᱱ ᱛᱩᱠᱛᱟᱹ ᱦᱟᱲᱟᱢ ᱞᱟᱹᱜᱤᱡ ᱫᱟᱠ ᱠᱟᱭ ᱤᱫᱤᱭᱟ ᱦᱮᱸ ᱟᱸᱡᱚᱢ ᱫᱟᱢ ᱛᱚ
ᱦᱮᱸ ᱩᱱᱤ ᱛᱩᱠᱛᱟᱹ ᱦᱟᱲᱟᱢ ᱞᱟᱹᱜᱤᱫ ᱫᱟᱠᱟᱭ ᱤᱫᱤᱭᱟ
ᱦᱩᱸ ᱛᱟᱨᱯᱚᱨ ᱟᱫᱚ ᱩᱱᱤ ᱛᱳᱭᱳ ᱫᱚ ᱫᱤᱱᱮ ᱤᱭᱟᱹᱭᱮ ᱛᱟᱦᱮᱱᱟ ᱯᱟᱸᱡᱟᱭᱮ ᱛᱟᱦᱮᱱᱟᱭ ᱦᱮᱸ ᱟᱠᱟᱨᱮ ᱪᱟᱜ ᱠᱟᱱᱟᱭ ᱦᱮᱸ ᱚᱸᱰᱮᱜᱮ ᱟᱡᱦᱚᱸ ᱪᱟᱜ ᱢᱟᱱᱮ ᱫᱟᱠᱟᱭ ᱤᱫᱤᱴᱚᱭᱟ ᱩᱱᱤ ᱦᱟᱲᱟᱢ ᱛᱩᱠᱛᱟᱹ ᱦᱟᱲᱟᱢ ᱟᱨ ᱛᱚᱠᱷᱚᱱᱮᱧ ᱞᱚᱠᱠᱷᱚᱭᱮᱭᱟ ᱫᱤᱱ ᱦᱤᱞᱳᱜ ᱟᱨ ᱛᱚᱠᱷᱚᱱ ᱫᱚ ᱤᱭᱟᱹ ᱛᱟᱨᱯᱚᱨᱮ ᱟᱫᱚ ᱟᱫᱚ ᱢᱤᱫ ᱫᱤᱱ ᱫᱩᱠᱤᱱ ᱵᱩᱡ ᱠᱤᱫᱤᱭᱟ ᱦᱮᱸ, ᱵᱩᱡ ᱠᱤᱫᱤᱭᱟᱠᱤᱱ ᱡᱮ ᱱᱩᱭ ᱛᱳᱭᱳ ᱫᱚ ᱦᱮᱸ ᱯᱟᱸᱡᱟᱭᱮᱜ ᱠᱤᱱᱟᱭ ᱫᱤᱱ ᱦᱤᱞᱳᱜ ᱟᱫᱚ ᱚᱱᱟ ᱦᱚᱞᱮᱜ ᱛᱮ ᱢᱤᱜ ᱫᱤᱱ ᱫᱚᱠᱤᱱ ᱞᱮᱭ ᱠᱮᱫᱟ ᱡᱮ ᱩᱱᱤ ᱛᱳᱭᱳ ᱫᱚ ᱦᱮᱸ ᱚᱲᱟᱜ ᱞᱟᱝ ᱟᱹᱜᱩᱭᱮ ᱛᱮ ᱢᱤᱫ ᱫᱤᱱ ᱚᱲᱟᱜ ᱨᱮᱞᱟᱝ ᱦᱚᱦᱟᱭ ᱛᱮ ᱟᱞᱟᱝ-ᱟᱜ ᱚᱲᱟᱜ ᱨᱮ ᱢᱟᱱᱮ ᱛᱩᱠᱛᱟᱹ ᱵᱩᱲᱦᱤ ᱟᱨ ᱛᱩᱠᱛᱟᱹ ᱦᱟᱲᱟᱢ ᱡᱟᱦᱟᱸ ᱨᱤᱠᱤᱱ ᱛᱟᱦᱮᱸ ᱠᱚᱜᱼᱟ ᱦᱮᱸᱥᱮ
ᱦᱮᱸ
ᱟᱨ ᱚᱸᱰᱮ ᱠᱤᱠᱤᱱ ᱦᱚᱣᱟᱭᱟ ᱟᱫᱚ ᱦᱚᱦᱚ ᱠᱟᱛᱮᱜ ᱦᱚᱣᱟᱫᱤᱭᱟᱠᱤᱱ ᱦᱮᱸ ᱟᱫᱚ ᱚᱱᱠᱟ ᱠᱤᱱ ᱤᱭᱟᱹ ᱠᱮᱫᱟ ᱢᱚᱱᱮ ᱢᱚᱱᱮᱛᱮ ᱢᱮᱱᱠᱟ ᱠᱤᱱ ᱛᱟᱦᱚᱞᱮ ᱦᱟᱯᱮ ᱩᱱᱤ ᱛᱳᱭᱳ ᱫᱚ ᱫᱤᱱ ᱦᱤᱞᱳᱜ ᱮ ᱯᱟᱸᱡᱟ ᱞᱟᱝ-ᱟᱭ ᱛᱚ ᱟᱨ ᱛᱟᱨᱯᱳᱨ ᱩᱱᱤ ᱫᱚᱞᱟᱝ ᱵᱟᱲᱟᱣᱫᱚ ᱩᱱ ᱥᱚᱢᱚᱭ ᱜᱮ ᱤᱭᱟᱹ ᱠᱮᱫᱟ ᱠᱤᱱ ᱩᱱ ᱥᱩᱢᱚᱭ ᱜᱮ ᱦᱚᱣᱟ ᱫᱤᱭᱟ ᱠᱤᱱ ᱟᱠᱚ ᱚᱲᱟᱜ ᱦᱩᱸ ᱟᱫᱚ ᱛᱚᱠᱷᱚᱱ ᱫᱚ ᱯᱟᱹᱭᱞᱟᱹ ᱫᱚ ᱪᱟᱞᱟᱣ ᱠᱟᱱᱟᱭ ᱴᱷᱤᱠᱜᱮᱭᱟ ᱛᱚᱠᱷᱚᱱ ᱢᱮᱨᱚᱢ ᱜᱚᱲᱟ ᱨᱮᱠᱚ ᱫᱚᱦᱚᱣ ᱠᱟᱫᱤᱭᱟ ᱦᱮᱸᱥᱮ ᱟᱫᱚ ᱢᱮᱨᱚᱢ ᱫᱚ ᱵᱟᱲᱟᱭᱟᱢ ᱛᱚ ᱢᱟᱨᱟᱝ ᱢᱟᱨᱟᱝ ᱵᱚᱦᱚᱜ ᱛᱟᱠᱚ ᱢᱟᱨᱟᱝ ᱢᱟᱨᱟᱝ ᱰᱮᱨᱮᱧ ᱛᱟᱠᱚ ᱦᱮᱸ ᱥᱮ ᱦᱩᱸ ᱟᱫᱚ ᱛᱚᱠᱷᱚᱱ ᱟᱫᱚ ᱩᱱᱤ ᱛᱳᱭᱳ ᱫᱚ ᱵᱟᱭ ᱵᱩᱪ ᱧᱩᱛ ᱚᱲᱟᱜ ᱨᱮᱛᱚ ᱟᱨ ᱵᱩᱡᱽ ᱫᱚ ᱵᱟᱭ ᱵᱩᱡᱽ ᱠᱟᱫᱟᱭ ᱡᱮ ᱤᱭᱟᱹᱭᱟᱭ ᱪᱮᱫ ᱠᱚ ᱞᱟᱹᱭᱟ ᱛᱳᱭᱳ ᱤᱭᱟᱹ ᱢᱟᱱᱮ ᱚᱸᱰᱮ ᱫᱚ ᱢᱮᱨᱚᱢ, ᱢᱮᱨᱚᱢ ᱠᱚ ᱫᱚᱦᱚ ᱠᱟᱜ ᱠᱚᱣᱟ ᱟᱨᱠᱤ ᱟᱨ ᱛᱚᱠᱷᱚᱱ ᱩᱱᱤ ᱛᱳᱭᱳ ᱫᱚ ᱟᱫᱚ ᱢᱮᱨᱚᱢ ᱜᱮ ᱟᱢ ᱫᱚᱢᱮ ᱠᱚ ᱢᱟᱱᱮ ᱤᱭᱟᱹᱭᱮ ᱠᱟᱱᱟ ᱠᱚ ᱨᱳᱜᱮ ᱠᱟᱱᱟ ᱠᱚ ᱢᱮᱨᱚᱢ ᱫᱚᱢ ᱵᱟᱲᱟᱭᱟ ᱛᱚ ᱦᱮᱸᱥᱮ ᱫᱮᱨᱮᱧ ᱛᱟᱦᱮᱱᱟ ᱢᱟᱱᱮ ᱦᱮᱸ ᱨᱚᱜ ᱟᱹᱱᱤᱡ ᱜᱮᱭᱟ ᱠᱚ ᱢᱟᱡᱷᱮ ᱥᱟᱡᱷᱮ ᱠᱤᱪᱷᱩ ᱠᱤᱪᱷᱩ ᱡᱟᱦᱟᱸ ᱢᱟᱱᱮ ᱮᱸ ᱡᱷᱚᱛᱚ ᱫᱚ ᱵᱟᱝ ᱟᱨᱠᱤ ᱦᱮᱸ ᱥᱮ
ᱢᱤᱫᱴᱟᱹᱝ ᱵᱟᱨᱭᱟ ᱫᱚ ᱟᱫᱚ ᱛᱚᱠᱷᱚᱱ ᱜᱮ ᱚᱱᱟᱜᱮ ᱟᱫᱚ ᱩᱱᱤ ᱛᱳᱭᱳ ᱫᱚ ᱢᱮᱱᱫᱟᱭ ᱛᱚᱠᱷᱚᱱ ᱦᱮᱸ ᱩᱱᱤ ᱫᱚ ᱢᱮᱱᱫᱟᱭ ᱚᱠᱚᱭ ᱫᱚᱭᱼᱼ ᱠᱚᱴᱮᱡ ᱤᱧ ᱠᱟᱱᱟ ᱦᱮᱸ ᱟᱫᱚ ᱩᱱᱤ ᱫᱚ ᱵᱟᱭ ᱵᱩᱡᱽ ᱠᱟᱫᱟ ᱡᱮ ᱩᱱᱤ ᱢᱮᱨᱚᱢ ᱜᱚᱲᱟᱨᱮ ᱢᱮᱱᱟᱭᱟ ᱢᱮᱱᱠᱷᱟᱱ ᱢᱮᱨᱚᱢ ᱫᱚ ᱟᱫᱚ ᱚᱱᱠᱟᱜᱮ ᱢᱟᱱᱮ ᱠᱚᱴᱮᱡ ᱞᱮ ᱞᱮᱠᱟ ᱜᱮᱢ ᱵᱩᱡᱷᱟᱹᱣᱟ ᱥᱮ ᱡᱚᱠᱷᱚᱱ ᱨᱚᱜ ᱢᱮᱭᱟ ᱠᱚ ᱟᱢ ᱦᱚᱸ
ᱛᱚᱠᱷᱚᱱ ᱚᱱᱟ ᱦᱚᱛᱮᱛᱮ ᱚᱱᱠᱟᱭ ᱢᱮᱱᱫᱟ
ᱤᱧ ᱫᱚ ᱱᱚᱝᱠᱟᱧ ᱟᱸᱡᱚᱢ ᱠᱟᱜ ᱛᱟᱸᱦᱮᱱᱟ ᱦᱮᱸᱥᱮ
ᱪᱮᱜ ᱞᱮᱠᱟ
ᱤᱧ ᱫᱚ ᱱᱚᱝᱠᱹᱟᱧ ᱟᱸᱡᱚᱢ ᱠᱟᱫᱟ ᱟᱫᱚ ᱩᱱᱤ ᱫᱚ ᱵᱩᱲᱦᱤ ᱫᱚ ᱫᱤᱱ ᱦᱤᱞᱳᱜ ᱜᱮᱛᱚ ᱦᱟᱲᱟᱢ ᱞᱟᱹᱜᱤᱫ ᱫᱟᱠᱟᱭ ᱤᱫᱤᱭᱟ ᱛᱚ ᱟᱫᱚ ᱫᱟᱠᱟᱭ ᱤᱫᱤ ᱠᱷᱟᱡ ᱫᱚ ᱟᱫᱚ ᱢᱤᱫ ᱫᱤᱱᱚᱜ ᱦᱚᱨ ᱨᱮᱭ ᱜᱷᱮᱨᱟᱣ ᱠᱟᱫᱮᱭᱟᱭ ᱟᱫᱚ ᱩᱸ ᱢᱟᱱᱮ ᱩᱱᱤ ᱩᱸ ᱫᱟᱠᱟ ᱠᱚ ᱟᱨᱠᱤ ᱨᱮᱡ, ᱨᱮᱡ ᱠᱤᱱ ᱛᱟᱦᱮᱸᱜᱼᱮ ᱟᱨ ᱡᱚᱢ ᱛᱟᱦᱮᱸᱜᱼᱟᱭ ᱟᱨᱠᱤ ᱠᱳᱭ ᱠᱤᱱ ᱛᱟᱦᱮᱸ ᱟᱨᱠᱤ, ᱟᱨ ᱚᱱᱠᱟᱼᱼ ᱫᱟᱠᱟ ᱫᱟᱠᱟᱭ ᱡᱚᱢᱟ ᱟᱨ ᱫᱟᱜ ᱛᱮᱫ ᱞᱮ ᱥᱟᱨᱮᱡ ᱟᱭ ᱠᱟᱱᱛᱮ ᱩᱱᱤ ᱦᱟᱲᱟᱢ᱾ ᱟᱫᱚ ᱩᱱᱤ ᱦᱟᱲᱟᱢ ᱫᱚ ᱢᱤᱫᱼᱼ ᱫᱤᱱᱚᱜ ᱚᱱᱟ ᱠᱚ ᱧᱮᱞ ᱠᱟᱛᱮᱫ ᱟᱨ ᱫᱚᱢᱮᱭ ᱨᱟᱹᱜᱤᱭᱮᱱᱟᱭ
ᱦᱮᱸ
ᱨᱟᱹᱜᱤᱭᱮᱱ ᱠᱷᱟᱡ ᱟᱫᱚ ᱩᱱᱤ ᱦᱟᱲᱟᱢᱮ ᱞᱟᱹᱭᱮᱫᱟ ᱦᱟᱯᱮ ᱦᱟᱯᱮ ᱛᱚ ᱟᱢ ᱫᱩᱧ ᱵᱮᱵᱚᱥᱛᱷᱟᱭᱮᱫ ᱢᱮᱭᱟ ᱟᱫᱚ ᱚᱱᱟ ᱢᱟᱱᱮ ᱦᱳᱭ ᱚᱱᱠᱟ ᱠᱟᱛᱮᱜ ᱟᱨᱠᱤ ᱟᱫᱚ ᱩᱱᱤ ᱛᱳᱭᱳ ᱚᱱᱠᱟ ᱚᱲᱟᱜ ᱮ ᱤᱫᱤᱭᱮᱭᱟ ᱟᱫᱚ ᱚᱲᱟᱜ ᱨᱮᱠᱚᱜ ᱠᱮᱭᱟ᱾
ᱦᱮᱸ
ᱛᱟᱯᱚᱨᱮ ᱩᱱᱤ ᱛᱩᱭᱩ ᱫᱚ ᱟᱫᱚᱭ ᱧᱮᱞᱼᱼ ᱠᱟᱜ ᱟᱭ ᱡᱮ ᱩᱱᱤ ᱦᱟᱲᱟᱢ ᱨᱮᱱ ᱢᱮᱨᱚᱢ ᱢᱮᱱᱟᱜ ᱠᱚᱛᱟᱭᱟ ᱛᱚ ᱟᱫᱚ ᱢᱮᱨᱚᱢ ᱚᱱᱠᱟ ᱢᱤᱫᱴᱟᱹᱝ ᱢᱤᱫᱴᱟᱹᱝ ᱡᱟᱛᱮ ᱡᱚᱢ ᱪᱟᱵᱟ ᱠᱚᱛᱟᱭᱟ
ᱚᱱᱟ ᱦᱚᱛ ᱦᱮᱸ ᱚᱱᱟ ᱦᱚᱛᱮᱡ ᱛᱮᱜᱮ ᱟᱫᱚ ᱟᱡ ᱜᱮ ᱫᱩᱲᱩᱵ ᱞᱮᱱ ᱛᱟᱸᱦᱮᱱᱟᱭ ᱦᱮᱸᱥᱮ ᱤᱭᱟᱹᱛᱮ ᱠᱚᱴᱮᱡᱮ ᱠᱟᱱ ᱛᱟᱦᱮᱸᱜ ᱟᱭ ᱛᱚᱠᱷᱚᱱ
ᱦᱩᱸ ᱦᱮᱸ ᱦᱮᱸ ᱟᱡᱜᱮ ᱟᱫᱚ ᱢᱮᱨᱚᱢ ᱜᱚᱲᱟ ᱨᱮ ᱵᱚᱞᱚ ᱠᱟᱛᱮᱜ ᱟᱡᱜᱮ ᱦᱮᱸ ᱠᱚᱴᱮᱡᱮ ᱠᱟᱱ ᱛᱟᱸᱦᱮᱜ
ᱟᱨ ᱛᱟᱨᱯᱚᱨ ᱫᱚᱦᱲᱟ ᱛᱮᱫᱚ ᱟᱨᱚ ᱥᱤᱢ ᱜᱚᱲᱟ ᱨᱮ ᱵᱟᱝ, ᱥᱤᱢ ᱜᱚᱲᱟ ᱨᱮ ᱟᱫᱚ ᱥᱤᱢ ᱦᱟᱱᱮ ᱥᱤᱢ ᱦᱚᱸ ᱡᱚᱢ ᱠᱚᱣᱟᱭ ᱛᱚ ᱚᱱᱟᱫᱚᱮᱛᱟᱨᱫᱚ ᱫᱟᱛᱨᱚᱢ ᱛᱮ ᱵᱟᱭ ᱛᱚᱵᱟᱜᱮ ᱠᱟᱱ ᱛᱟᱦᱮᱜᱼᱟᱭ ᱫᱤᱭᱮᱭᱮ ᱠᱚᱭᱮᱭᱮ ᱠᱟᱱ ᱛᱷᱮᱱᱟᱭ᱾ ᱫᱟᱛᱨᱚᱢ ᱛᱮ ᱪᱷᱩᱪᱟᱹ ᱢᱮᱱᱟᱜᱼᱟ ᱫᱟᱛᱨᱚᱢ ᱨᱮ ᱡᱟᱸᱦᱟᱸ ᱚᱱᱟᱛᱮ ᱠᱚᱵᱟᱜᱮ ᱠᱟᱱ ᱛᱟᱸᱦᱮᱱᱟᱭ ᱛᱚᱠᱷᱚᱱᱮ ᱞᱟᱹᱭ ᱮᱫᱟ ᱪᱤᱞᱤ ᱫᱚ ᱦᱮᱸᱥᱮ
ᱦᱮᱸ ᱛᱟᱨᱯᱚᱨᱮ ᱦᱮᱸ ᱛᱟᱨᱯᱚᱨᱮ ᱞᱟᱹᱭᱟ ᱱᱩᱭ ᱦᱟᱲᱟᱢ ᱨᱮᱱ ᱫᱚᱢᱮ ᱥᱤᱢ ᱦᱚᱸ ᱫᱚᱢᱮ ᱠᱚ ᱨᱟᱹᱜᱤ ᱛᱟᱭᱟ ᱢᱮᱨᱚᱢ ᱦᱚᱸ ᱫᱚᱢᱮ ᱠᱚ ᱨᱟᱹᱜᱤ ᱛᱟᱭᱟ ᱢᱟᱱᱮ ᱚᱱ ᱱᱚᱝᱠᱟᱭ ᱢᱚᱱᱮᱭᱮᱫ ᱛᱟᱦᱮᱸᱱᱟ
ᱦᱮᱸ
ᱟᱫᱚ ᱛᱟᱨᱯᱚᱨᱮ ᱢᱩᱪᱟᱹᱫ ᱨᱮᱫᱚ ᱱᱚᱝᱠᱟ ᱦᱩᱭᱩᱜᱼᱟ ᱩᱱᱤ ᱦᱮᱸ ᱩᱱᱤ ᱛᱩᱭᱩ ᱫᱚ ᱩᱱᱤ ᱛᱩᱠᱛᱮ ᱦᱟᱲᱟᱢᱤᱡ ᱢᱤᱫᱴᱟᱹᱝ ᱢᱮᱨᱚᱢᱮ ᱢᱤᱫᱴᱟᱝ ᱢᱮᱨᱚᱢᱮ ᱛᱟᱦᱮᱸ ᱠᱟᱱᱼᱼ ᱛᱩᱯᱛᱟᱹ ᱚᱱᱟᱜᱮ ᱢᱤᱜᱴᱟᱝ ᱩᱸ ᱩᱸ ᱦᱮᱸ ᱚᱝᱠᱟ ᱜᱮ᱾ ᱥᱮ ᱩᱱᱤ ᱛᱩᱭᱩ ᱜᱮ ᱤᱭᱟᱹ ᱩᱱᱠᱤᱱ ᱠᱤᱱ ᱤᱭᱟᱹ ᱫᱟᱞ ᱪᱩᱯᱤ ᱪᱤᱠᱟᱹᱛᱮ ᱪᱚ ᱵᱟᱝ ᱠᱤᱱ ᱫᱟᱞ ᱛᱟᱭᱟ ᱟᱫᱚ ᱚᱱᱟᱛᱮ ᱵᱤᱞᱮᱫ ᱛᱟᱭ ᱫᱚ
ᱦᱮᱸ ᱠᱟᱹᱪ ᱨᱮ ᱠᱟᱹᱪ ᱪᱮᱛᱟᱱ ᱨᱮᱠᱤᱱᱤᱠᱤ ᱡᱤᱠᱤᱼᱼᱠᱟᱹᱪ ᱨᱮ ᱦᱟᱱᱮ ᱠᱟᱹᱪ ᱨᱮ ᱫᱩᱲᱩᱵᱼ ᱟᱭ ᱥᱮ ᱡᱤᱠᱤᱜ ᱟᱭ ᱡᱟᱭᱦᱳᱠ ᱦᱮᱸ ᱟᱫᱚ ᱛᱚᱠᱷᱚᱱ ᱜᱮ ᱟᱫᱚ ᱜᱮᱫᱚᱜ ᱛᱟᱭᱟ
ᱦᱮᱸ ᱟᱫᱚ ᱚᱸᱰᱮ ᱯᱩᱡᱩᱜ ᱛᱟᱭᱟ ᱦᱮᱸ ᱯᱩᱡᱩᱜ ᱛᱟᱭ ᱠᱷᱟᱡ ᱫᱚ ᱟᱫᱚ ᱚᱱᱟ ᱯᱩᱸᱡ ᱜᱮ ᱴᱩᱠᱩᱡ ᱛᱮᱭ ᱫᱚᱦᱚ ᱡᱟᱣᱨᱟ ᱠᱟᱜ ᱛᱮ ᱟᱫᱚ ᱟᱹᱠᱷᱨᱤᱧ ᱮ ᱤᱫᱼᱼ ᱤᱭᱟ ᱟᱫᱚ ᱢᱮᱛᱟ ᱠᱚᱣᱟ ᱜᱚᱛᱚᱢ ᱚᱠᱚᱭ ᱯᱮ ᱦᱟᱛᱟᱣᱟ ᱟᱫᱚ ᱢᱤᱫᱴᱤᱡ ᱮᱻ ᱢᱤᱫᱴᱤᱡ ᱦᱟᱲᱟᱢ ᱴᱷᱮᱱ ᱮ ᱪᱟᱞᱟᱜᱼᱟ ᱟᱫᱚ ᱩᱱᱤ ᱢᱮᱛᱟᱭᱟᱭ ᱦᱮᱸ ᱱᱚᱣᱟ ᱟᱨ ᱤᱭᱟᱹ ᱛᱟᱹᱭᱟ ᱜᱚᱛᱚᱢᱤᱧ ᱮᱢᱟᱢ ᱠᱟᱱᱟ ᱟᱢ ᱚᱱᱟ ᱵᱚᱫᱚᱞ ᱛᱮ ᱤᱧ ᱪᱮᱫ ᱮᱢ ᱤᱢᱟᱹᱧᱟ ᱟᱫᱚ ᱩᱱᱤ ᱞᱟᱹᱭᱟᱭ ᱤᱧ ᱫᱚ ᱪᱮᱫ ᱤᱧ ᱮᱢᱟᱢᱟ ᱤᱧᱟᱹᱜ ᱫᱚ ᱟᱡ ᱴᱷᱮᱡ ᱫᱚ ᱵᱟᱝᱫᱚ ᱛᱩᱢᱫᱟᱜ ᱥᱮ ᱪᱮᱫ ᱛᱟᱦᱮᱸ ᱠᱟᱱ ᱥᱮ ᱪᱮᱫ ᱠᱟᱹᱧ ᱦᱤᱲᱤᱧ ᱟᱠᱟᱜ
ᱵᱟᱝ ᱢᱮᱨᱚᱢ ᱢᱮᱨᱚᱢ ᱢᱮᱨᱚᱢᱮ ᱜᱩᱯᱤᱭᱮᱫ ᱠᱚ ᱛᱟᱦᱮᱱᱟ ᱩᱱᱤ ᱦᱟᱲᱟᱢ ᱫᱚ ᱟᱨ ᱛᱚᱠᱷᱚᱱ ᱩᱱ ᱥᱚᱢᱚᱭ ᱩᱱᱤ ᱫᱚᱭ ᱢᱮᱱᱮᱫ ᱛᱟᱦᱮᱱᱟ ᱡᱮ ᱜᱚᱛᱚᱢ ᱜᱚᱛᱚᱢ ᱟᱫᱚ ᱩᱱᱤ ᱩᱱᱤ ᱦᱟᱲᱟᱢᱮ ᱢᱮᱱᱟ ᱮᱫᱟᱭ ᱢᱮᱨᱚᱢᱮ ᱜᱩᱯᱼᱼ ᱜᱩᱯᱤᱭᱮᱫ ᱠᱚ ᱛᱟᱦᱮᱱᱟ ᱩᱱᱤ ᱦᱟᱲᱟᱢᱮ ᱞᱟᱹᱭ ᱮᱟ ᱡᱮ ᱛᱟᱦᱚᱞᱮ ᱢᱤᱫᱴᱟᱹᱝ ᱢᱮᱨᱚᱢᱤᱧ ᱮᱢᱟᱢᱟ ᱦᱮᱸ ᱟᱢ ᱜᱚᱛᱚᱢ ᱤᱢᱟᱹᱧ ᱢᱮ ᱟᱫᱚ ᱩᱱᱤ ᱛᱩᱭᱩ ᱫᱚ ᱦᱮᱸ ᱛᱩᱭᱩ ᱫᱚ ᱟᱫᱚ ᱴᱷᱤᱠ ᱜᱮᱭᱟ ᱢᱮᱱᱛᱮ ᱴᱷᱤᱠ ᱜᱮᱭᱟ ᱛᱟᱦᱚᱞᱮ ᱢᱤᱫᱴᱮᱱ ᱢᱮᱨᱚᱢ ᱮᱢᱟᱹᱧ ᱢᱮ ᱟᱨ ᱜᱚᱼᱼ ᱛᱚᱢ ᱤᱧ ᱮᱢᱟᱢᱟ ᱦᱮᱸ
ᱟᱨ ᱛᱟᱦᱚᱞᱮ ᱴᱷᱤᱠ ᱜᱮ ᱚᱱᱠᱟ ᱜᱮ ᱟᱫᱚ ᱢᱮᱛᱟᱭ ᱠᱟᱱᱟᱭ ᱩᱱᱤ ᱢᱮᱨᱚᱢ ᱡᱟᱦᱟᱸᱭ ᱜᱩᱯᱤᱭᱮᱫ ᱠᱚ ᱛᱟᱦᱮᱱᱟ ᱩᱱᱤ ᱦᱟᱲᱟᱢ ᱴᱟᱜ ᱟᱫᱚ ᱩᱱᱤ ᱢᱮᱛᱟᱭ ᱠᱟᱱᱟ ᱡᱮ ᱦᱮᱸ ᱜᱚᱛᱚᱢ ᱢᱮᱱᱠᱷᱟᱱ ᱤᱭᱟᱹ ᱨᱮᱫᱚ ᱤᱭᱟᱹ ᱡᱷᱤᱡ ᱫᱚ ᱟᱞᱚᱢ ᱡᱷᱤᱡᱟ ᱟᱨ ᱡᱚᱛᱚ ᱦᱟᱱᱮ ᱚᱱᱟ ᱵᱤᱨ ᱢᱮᱱᱟᱜᱼᱟ ᱢᱤᱫᱴᱟᱹᱝ ᱵᱤᱨ ᱯᱟᱨᱚᱢ ᱞᱮᱢ ᱛᱟᱨᱯᱚᱨ ᱛᱚᱵᱮ ᱡᱷᱤᱡ ᱢᱮ ᱦᱮᱸ ᱟᱫᱚ ᱛᱟᱦᱞᱮ ᱴᱷᱤᱠ ᱜᱮᱭᱟ ᱯᱟᱨᱚᱢ ᱠᱟᱛᱮ ᱡᱚᱠᱷᱚᱱ ᱩᱱᱤ ᱦᱟᱲᱟᱢ ᱡᱷᱤᱡ ᱮᱫᱟᱭ ᱛᱚ ᱤᱥᱻ ᱟᱫᱚ ᱞᱮᱠᱟ ᱵᱩᱡᱽ ᱮᱫᱟᱢ ᱛᱚ ᱦᱮᱸ
ᱪᱮᱫ ᱞᱮᱠᱟ ᱤᱭᱟᱹ ᱚᱱᱟ ᱤᱭᱟᱹ ᱤᱭᱟᱹ ᱚᱱᱟ ᱫᱚ ᱜᱚᱛᱚᱢ ᱛᱚ ᱵᱟᱝ ᱠᱟᱱᱟ ᱚᱱᱟ ᱫᱚ ᱜᱚᱛᱚᱢ ᱛᱚ ᱵᱟᱝ ᱠᱟᱱᱟ ᱚᱱᱟ ᱫᱚ ᱟᱭᱟᱜ ᱡᱟᱦᱟᱸ ᱯᱩᱡᱽ ᱞᱮᱱ ᱛᱟᱭᱟ ᱚᱱᱟ ᱠᱟᱱᱟ ᱟᱫᱚ ᱚᱱᱟ ᱛᱮ ᱟᱫᱚ ᱢᱮᱱ ᱮᱫᱟ ᱦᱟᱯᱮ ᱛᱩᱭᱩ ᱮᱠᱫᱚᱢ ᱟᱢ ᱦᱚᱢ ᱫᱷᱚᱠᱟᱢ ᱤᱭᱟᱹᱢ ᱮᱢᱟ ᱮ ᱢᱟᱱᱮ ᱵᱮᱱᱟᱣ ᱠᱮᱫᱮᱭᱟᱭ ᱵᱚᱠᱟ ᱦᱮᱸᱥᱮ ᱛᱟᱯᱚᱨ ᱩᱱᱤ ᱛᱩᱭᱩ ᱜᱮ ᱟᱫᱚ ᱪᱟᱞᱟᱜᱼᱟᱭ ᱩᱱᱤ ᱢᱮᱨᱚᱢ ᱫᱚ ᱟᱫᱚ ᱤᱭᱟᱹᱭᱟᱭ ᱡᱚᱢᱮᱭᱟᱭ ᱡᱚᱢ ᱠᱟᱛᱮᱜ ᱟᱫᱚ ᱦᱟᱨᱛᱟ ᱠᱚ ᱦᱟᱨᱼᱼ ᱛᱟ ᱛᱮᱫ ᱦᱟᱨᱛᱟ ᱛᱮᱫ ᱛᱮ ᱦᱟᱱᱟ ᱤᱭᱟᱹᱭ ᱵᱮᱱᱟᱣᱟᱭ
ᱚᱱᱠᱟ ᱫᱚ ᱵᱟᱝ ᱩᱸᱦᱩᱜ ᱛᱟᱯᱚᱨᱮ ᱚᱸᱰᱮ ᱫᱚ ᱦᱩᱭᱩᱜ ᱠᱟᱱᱟ ᱚᱱᱠᱟ ᱟᱫᱚ ᱩᱱᱤ ᱫᱚ ᱫᱤᱱ ᱦᱤᱞᱚᱜ ᱜᱮ ᱟᱭᱤᱡ ᱩᱱᱤ ᱢᱮᱨᱚᱢᱟᱜ ᱛᱚᱣᱟ ᱧᱩ ᱠᱟᱛᱮᱜ ᱟᱨᱠᱤ ᱟᱫᱚ ᱟᱹᱰᱤ ᱪᱮᱨᱦᱟᱭ ᱤᱡ ᱮᱫ ᱛᱟᱦᱮᱱᱟ ᱟᱫᱚ ᱟᱡ ᱨᱮᱱ ᱮᱴᱟᱜ ᱛᱩᱭᱩ ᱠᱚ ᱢᱮᱛᱟᱭ ᱠᱟᱱᱟ ᱟᱢ ᱫᱚ ᱪᱮᱫ ᱮᱢ ᱡᱚᱢᱮᱫᱟ ᱩᱱᱟᱹᱜ ᱪᱮᱨᱦᱨᱟᱢ ᱤᱡ ᱮᱫᱟ ᱛᱚᱨᱚᱡ ᱞᱮᱠᱟ ᱟᱫᱚᱭ ᱢᱮᱛᱟ ᱠᱚ ᱵᱟᱝ ᱛᱚᱨᱚᱡ ᱞᱮᱠᱟ ᱫᱚ ᱟᱹᱰᱤ ᱪᱮᱦᱨᱟᱢ ᱤᱡ ᱮᱫᱟ ᱢᱮᱛᱟᱭ ᱠᱟᱱᱟ ᱟᱯᱮ ᱫᱚ ᱛᱚᱨᱚᱡ ᱡᱚᱢ ᱯᱮ ᱛᱚᱨᱚᱡ ᱚᱱᱠᱟᱭ ᱢᱮᱛᱟ ᱠᱚ ᱠᱟᱱᱟ ᱛᱚᱨᱚᱡ ᱡᱚᱢ ᱯᱮ ᱤᱧ ᱞᱮᱠᱟ ᱯᱩᱸᱲ ᱜᱮᱯᱮ ᱤᱡᱟ ᱛᱟᱯᱚᱨᱮ ᱩᱱᱠᱩ ᱚᱱᱠᱟᱭ ᱢᱮᱛᱟᱜ ᱠᱚᱜ ᱠᱷᱟᱱ ᱫᱚ ᱛᱟᱦᱞᱮ ᱩᱱᱠᱩ ᱛᱩᱭᱩ ᱫᱚᱠᱚ ᱛᱟᱺᱜᱤ ᱣᱟᱠᱟᱫᱮᱭᱟ ᱢᱮᱛᱟᱭ ᱠᱟᱱᱟ ᱠᱚ ᱦᱟᱯᱮ ᱧᱮᱞ ᱢᱮᱭᱟ ᱞᱮ ᱪᱮᱫ ᱮᱢ ᱡᱚᱢᱮᱫ ᱛᱟᱦᱮᱸᱱᱟ ᱱᱚᱝᱠᱟ ᱤᱡ ᱮᱫᱟ ᱛᱟᱨᱯᱚᱨᱮ ᱠᱚ ᱧᱮᱞᱮ ᱠᱟᱱᱟ ᱜᱷᱟᱥ ᱟᱡ ᱫᱚ ᱜᱷᱟᱥ ᱤᱨᱮ ᱪᱟᱞᱟᱜ ᱠᱟᱱ ᱛᱟᱦᱮᱱᱟ ᱟᱫᱚ ᱛᱚᱠᱷᱚᱡ ᱜᱷᱟᱥ ᱤᱨᱮ ᱦᱤᱡᱩᱜᱼᱟ ᱟᱨ ᱧᱮᱞᱮ ᱭᱟᱠᱚ ᱢᱮᱨᱚᱢ ᱴᱷᱮᱡ ᱮ ᱡᱩᱸᱢᱟᱝᱠᱚᱜᱼᱟ ᱟᱨᱠᱤ ᱛᱟᱯᱚᱨᱮ ᱚᱱᱠᱟ ᱜᱮ ᱫᱤᱱ ᱢᱤᱫ ᱫᱤᱱ ᱱᱚᱝᱠᱟ ᱮᱲᱮ ᱠᱮᱫ ᱠᱷᱟᱱ ᱩᱱᱠᱩ ᱦᱚᱸᱠᱚ ᱨᱟᱹᱜᱤᱭᱮᱱᱟ ᱨᱟᱹᱜᱤᱭᱮᱱ ᱠᱷᱟᱡ ᱫᱚ ᱠᱚ ᱟᱫᱚ ᱢᱤᱫ ᱫᱤᱱ ᱫᱚ ᱢᱮᱨᱚᱢ ᱫᱚᱠᱚ ᱡᱚᱢ ᱟᱠᱟᱫᱮᱭᱟ ᱛᱟᱭᱟ ᱟᱨ ᱥᱩᱫᱩ ᱚᱱᱮ ᱦᱟᱨᱛᱟ ᱛᱮᱠᱚ ᱤᱸᱭᱳ ᱯᱚᱴᱚᱢ ᱟᱠᱟᱫᱮᱭᱟ ᱟᱨᱠᱤ᱾ ᱛᱟᱨᱯᱚᱨᱮ ᱢᱤᱫ ᱚᱱᱠᱟ ᱜᱷᱟᱸᱥ ᱤᱨᱮ ᱪᱟᱞᱟᱣᱱᱟ ᱚᱱᱟ ᱠᱷᱚᱱᱮ ᱦᱤᱡᱩᱜ ᱠᱟᱱ ᱛᱟᱦᱮᱸᱜ ᱛᱟᱨᱯᱚᱨᱮ ᱟᱨ ᱛᱷᱩᱠᱲᱟᱹᱣ ᱜᱚᱜ ᱠᱟᱫᱮᱭᱟᱭ ᱧᱮᱞ ᱫᱟᱭ ᱩᱞᱴᱟᱹᱣ ᱱᱟᱭ ᱟᱨᱠᱤ᱾ ᱟᱫᱚ ᱞᱟᱹᱭ ᱫᱟᱭ ᱤᱧ ᱫᱚ ᱚᱠᱚᱭ ᱡᱚᱢ ᱠᱮᱫᱮ ᱛᱤᱧᱟ ᱢᱮᱨᱚᱢ ᱛᱟᱯᱚᱨᱮ ᱚᱱᱛᱮ ᱫᱚ ᱵᱟᱹᱧ ᱫᱤᱥᱟᱹᱭ ᱫᱟ ᱞᱟᱹᱭ ᱢᱮ,
ᱛᱟᱨᱯᱚᱨ ᱚᱱᱛᱮ ᱫᱚ ᱚᱱᱟ ᱢᱮᱨᱚᱢ ᱛᱮᱜᱮ ᱟᱫᱚ ᱵᱮᱱᱟᱣ ᱮᱭᱟᱭ ᱛᱩᱢᱫᱟᱜ ᱥᱮ ᱡᱟᱭᱦᱳᱠ ᱢᱤᱫᱴᱟᱱ ᱨᱩ ᱞᱮᱠᱟᱱᱟᱜ ᱜᱮ ᱡᱟᱦᱟᱸᱱᱟᱜ
ᱦᱩᱸ
ᱟᱫᱚ ᱵᱮᱱᱟᱣ ᱠᱟᱛᱮᱜ ᱟᱫᱚ ᱢᱤᱫ ᱴᱟᱝ ᱠᱩᱧ ᱨᱮ ᱪᱟᱞᱟᱣ ᱠᱟᱛᱮᱜ ᱩᱱᱤ ᱫᱚᱦᱚᱭᱟᱭ ᱦᱮᱸ ᱟᱫᱚ ᱢᱤᱫᱴᱟᱝ ᱚᱸᱰᱮ ᱜᱮ ᱢᱤᱫᱴᱟᱝ ᱛᱟᱹᱨᱩᱵ ᱮ ᱦᱤᱡᱩᱜ ᱟᱭ ᱛᱟᱹᱨᱩᱵ ᱥᱮ ᱠᱩᱞ ᱡᱟᱭᱦᱳᱠ ᱦᱮᱸ
ᱦᱩᱸ
ᱦᱮᱸ ᱛᱟᱦᱚᱞᱮ ᱱᱤᱛᱚᱜ ᱫᱚ ᱩᱱᱟᱹᱜ ᱜᱮ ᱞᱟᱝ ᱜᱟᱞᱢᱟᱨᱟᱣ ᱫᱟ ᱦᱮᱸ᱾